ᱢᱮᱫᱨᱤ
ᱦᱮᱸ ᱟᱸᱡᱚᱢᱚᱜ ᱠᱟᱱᱟ
ᱦᱩᱸ
ᱮ ᱥᱟᱹᱜᱩᱱ ᱦᱮᱸ ᱦᱮᱞᱳ ᱢᱮᱱᱫᱟᱞᱤᱧ ᱮ ᱢᱮᱱᱫᱟᱞᱤᱧ ᱥᱟᱹᱜᱩᱱ ᱥᱤᱜᱟᱹᱬ᱾
ᱦᱮᱸ ᱦᱮᱸ ᱥᱤᱸᱜᱟᱹᱲ ᱫᱚ ᱯᱟᱨᱚᱢ ᱠᱟᱱᱟ ᱦᱟᱸᱜ ᱱᱤᱛᱚᱜ ᱫᱚ ᱥᱟᱹᱜᱩᱱ ᱧᱤᱫᱟᱹ ᱜᱮ ᱦᱩᱭᱩᱜᱼᱟ
ᱚ ᱥᱟᱹᱜᱩᱱ ᱧᱤᱫᱟᱹ ᱜᱮ ᱦᱩᱭᱩᱜᱼᱟ ᱦᱮᱸᱛᱚ ᱠᱷᱩᱵ ᱵᱷᱟᱜᱮ ᱟᱨᱠᱤ᱾ ᱛᱟᱦᱚᱞᱮ ᱪᱮᱫ ᱠᱚ ᱵᱤᱱ ᱪᱤᱠᱟᱹ ᱭᱮᱜ ᱛᱮ?
ᱪᱤᱠᱟᱹᱜ ᱜᱮ ᱵᱟᱝ ᱦᱚᱜ ᱚᱚᱭ ᱫᱟᱠᱟ ᱠᱚ ᱡᱚᱢ ᱵᱟᱲᱟ ᱠᱟᱛᱮᱜ ᱟᱫᱚ ᱠᱟᱹᱴᱤᱡ ᱫᱩᱲᱩᱵ ᱵᱟᱲᱟ ᱦᱩᱭ ᱟᱠᱟᱱᱟ ᱟᱨ ᱟᱢ ᱢᱟᱱᱮ ᱟᱵᱤᱱ ᱫᱚ ᱪᱮᱫ ᱵᱤᱱ ᱪᱤᱠᱟᱹᱭᱮᱫᱟ
ᱟᱪᱪᱷᱟ ᱟᱪᱪᱷᱟ ᱟ ᱟᱹᱞᱤᱧ ᱟᱹᱞᱤᱧ ᱫᱚ, ᱦᱩᱭᱩᱜ ᱠᱟᱱᱟ ᱨᱩᱴᱤ ᱠᱚ ᱵᱮᱞᱟᱣ ᱦᱩᱭᱩᱜ ᱠᱟᱱᱟ ᱱᱤᱛᱚᱜ ᱟᱨ ᱢᱤᱫ ᱫᱷᱟᱨᱮ ᱫᱚ ᱩᱛᱩ ᱤᱥᱤᱱᱚᱜ ᱠᱟᱱᱟ᱾
ᱢᱟᱱᱮ ᱡᱚᱢ ᱵᱟᱲᱟ ᱠᱚᱫᱚ ᱟᱹᱣᱨᱤ ᱦᱩᱭᱩᱜᱼᱟ
ᱟᱹᱣᱨᱤ ᱦᱩᱭᱩᱜᱼᱟ ᱡᱚᱢ ᱵᱟᱲᱟ ᱠᱚᱫᱚ ᱟᱹᱣᱨᱤ ᱦᱩᱭᱩᱜᱼᱟ
ᱦᱩᱸᱦᱩᱸ
ᱛᱟᱯᱚᱨᱮ ᱟᱯᱮᱥᱮᱫ ᱫᱟᱜ ᱵᱟᱲᱟᱭ ᱫᱟᱭ ᱥᱮ ᱵᱟᱝ
ᱦᱮᱸ ᱦᱮᱸ ᱢᱟᱱᱮ ᱥᱮᱛᱟᱜ ᱫᱚ ᱛᱮᱦᱤᱧ ᱫᱚ ᱫᱚᱢᱮ ᱥᱤᱛᱩᱝ ᱟᱠᱟᱫᱟᱭ ᱟᱨ ᱟᱨ ᱫᱤᱱ ᱠᱷᱚᱡ ᱪᱟᱸᱫᱳ ᱢᱟᱱᱮ ᱵᱟᱭ ᱧᱮᱞᱚᱜ ᱠᱟᱱ ᱛᱟᱦᱮᱸᱼᱟ ᱛᱚ
ᱦᱮᱸ ᱦᱮᱸ
ᱪᱟᱸᱫᱳ ᱫᱚ ᱵᱟᱝ ᱵᱮᱲᱟ ᱟᱹᱤᱫᱤᱱ ᱠᱷᱚᱱ ᱵᱮᱲᱟ ᱵᱟᱭ ᱧᱮᱞᱚᱜ ᱠᱟᱱ ᱛᱟᱦᱮᱱᱟ ᱛᱚ ᱛᱮᱦᱮᱧ ᱫᱚ ᱠᱟᱹᱴᱤᱡ ᱮ ᱢᱟᱱᱮ ᱩᱫᱩᱜ ᱞᱮᱱᱟᱭ ᱟᱨ ᱮᱛᱚᱭ ᱥᱤᱛᱩᱝ ᱠᱮᱫᱟ ᱟᱞ ᱥᱮᱫ ᱫᱚ ᱫᱚᱢᱮ ᱟᱨ ᱦᱚᱜ ᱚᱭ ᱱᱤᱛᱚᱜ ᱠᱟᱴᱤᱡ ᱫᱟᱜ ᱮ ᱡᱚᱨᱚ ᱠᱮᱫᱟ ᱟᱨᱠᱤ ᱵᱷᱟᱜᱤ ᱜᱮ ᱵᱩᱡᱷᱟᱹᱜ ᱠᱟᱱᱟ ᱨᱮᱭᱟᱲ ᱧᱚᱜ
ᱟᱪᱪᱷᱟ ᱟᱪᱪᱷᱟ ᱟᱰᱤ ᱵᱷᱟᱜᱤ ᱛᱟᱦᱚᱞᱮ ᱟᱞᱮ ᱥᱮᱫ ᱫᱚ ᱚᱝᱠᱟ ᱫᱚ ᱫᱟᱜ ᱦᱚᱸ ᱵᱟᱭ ᱫᱟᱜ ᱟᱠᱟᱫᱟ ᱟᱨ ᱤᱭᱟᱹ ᱦᱚᱸ ᱵᱟᱝ ᱠᱟᱹᱴᱤᱡ ᱥᱤᱛᱩᱝ ᱟᱠᱟᱫ ᱛᱟᱦᱮᱸᱫ ᱛᱤᱦᱮᱧ ᱫᱚ ᱡᱟᱭ ᱥᱤᱛᱩᱝ ᱠᱟᱫᱟ ᱯᱨᱚᱪᱩᱨ ᱜᱚᱨᱚᱢ ᱵᱩᱡᱷᱟᱹᱜ ᱠᱟᱱ ᱛᱟᱦᱮᱸᱫ ᱫᱤᱭᱮ ᱢᱟᱡᱟᱱ ᱵᱮᱲᱟ ᱨᱤᱢᱤᱞ ᱨᱤᱢᱤᱞ ᱠᱟᱛᱮ ᱵᱟᱭ ᱫᱟᱜ ᱟᱠᱟᱫᱟ ᱟᱨ ᱚᱱᱟᱛᱮ ᱜᱚᱨᱚᱢ ᱵᱩᱡᱷᱟᱹᱜ ᱠᱟᱱ ᱜᱮᱭᱟ ᱮᱠᱷᱚᱱᱳ
ᱦᱮᱸ ᱦᱮᱸ ᱟᱫᱚ ᱡᱚᱢ ᱵᱟᱲᱟ ᱠᱚᱫᱚ ᱦᱟᱸᱜ ᱚᱱᱛᱮ ᱤᱫᱤ ᱠᱟᱛᱮᱫ ᱜᱮᱯᱮ ᱡᱚᱢ ᱵᱟᱲᱟᱭᱟ ᱟᱨ ᱢᱟᱱᱮ ᱦᱩᱲᱩ ᱨᱚᱦᱚᱭ ᱠᱚᱫᱚ ᱦᱳᱭ ᱠᱟᱱᱟ ᱥᱮ ᱟᱣᱨᱤ ᱚᱲᱟᱜ ᱠᱚᱨᱮᱜ
ᱚᱲᱟᱜ ᱠᱚᱨᱮ ᱫᱚ ᱛᱚᱞᱟ ᱜᱤᱰᱤ ᱦᱩᱭ ᱟᱠᱟᱱᱟ ᱦᱟᱞᱮ ᱦᱟᱞᱮ ᱜᱮ ᱦᱩᱲᱩ ᱫᱚ ᱚᱱᱠᱟ ᱢᱟᱱᱮ ᱵᱚᱨᱥᱟ ᱵᱟᱝ ᱦᱩᱭ ᱠᱟᱱ ᱠᱷᱟᱹᱛᱤᱨ ᱛᱮ ᱚᱱᱮ ᱛᱚᱞᱟ ᱜᱤᱰᱤ ᱜᱷᱟᱹᱲᱤᱡ ᱜᱞᱤ ᱜᱚᱫᱱᱟ ᱟᱨᱠᱤ
ᱟᱯᱮ ᱥᱮᱫ ᱫᱚ ᱛᱚᱞᱟ ᱜᱤᱰᱤ ᱠᱚ ᱦᱩᱭ ᱠᱟᱱᱛᱮ
ᱦᱮᱸ ᱟᱞᱮ ᱫᱚ ᱛᱚᱞᱟ ᱠᱚᱫᱚᱞᱮ ᱜᱤᱰᱤ ᱠᱟᱫᱟ ᱚᱱᱮ ᱡᱟᱦᱟᱸ ᱟᱢᱵᱟᱵᱩᱛᱤ ᱵᱟᱝᱠᱚ ᱞᱟᱹᱭᱟ ᱚᱱᱟ ᱠᱚ ᱡᱚᱢ ᱵᱟᱲᱟ ᱠᱟᱛᱮᱜ ᱦᱮᱸ ᱚᱱᱟ ᱠᱚ ᱡᱚᱢ ᱵᱟᱲᱟ ᱠᱟᱛᱮᱜ ᱟᱫᱚ ᱟᱞᱮᱭᱟᱜ ᱦᱚᱸ ᱚᱱᱮ ᱜᱟᱪᱷᱤ ᱠᱚᱫᱚ ᱚᱱᱠᱟ ᱫᱚ ᱟᱹᱣᱨᱤ ᱦᱟᱨᱟᱜ-ᱟ ᱛᱚ ᱟᱨ ᱢᱟᱱᱮ ᱟᱞᱮ ᱵᱟᱹᱭᱦᱟᱹᱲ ᱠᱟᱱᱟᱞᱮ ᱠᱮᱱᱮᱞ ᱠᱚ ᱢᱮᱱᱟᱜᱼᱟ ᱚᱱᱠᱟ ᱫᱚᱢᱮ ᱫᱟᱜ ᱞᱮᱠᱷᱟᱡ ᱢᱟᱱᱮ ᱫᱟᱜ ᱟᱹᱛᱩᱜᱼᱟ ᱫᱚᱢᱮ ᱟᱫᱚ ᱜᱟᱪᱷᱤ ᱠᱚ ᱵᱟᱝ ᱠᱮᱴᱮᱡ ᱞᱮᱱᱠᱷᱟᱡ ᱨᱚᱦᱚᱭ ᱦᱚᱸ ᱢᱟᱱᱮ ᱵᱟᱝ ᱜᱟᱱᱚᱜ ᱠᱟᱱ ᱛᱟᱞᱮᱭᱟ, ᱚᱱᱟ ᱡᱚᱛᱚ ᱜᱩᱡᱩᱜᱼᱟ ᱟᱨᱠᱤ ᱨᱚᱦᱚᱭ ᱠᱟᱛᱮ ᱦᱚᱸ ᱫᱟᱜ ᱛᱮ᱾
ᱟᱪᱪᱷᱟ ᱟᱪᱪᱷᱟ ᱟᱹᱰᱤ ᱱᱟᱯᱟᱭ ᱟᱨ ᱛᱟᱦᱚᱞᱮ ᱚᱝᱠᱟ ᱛᱚᱞᱟ ᱛᱤᱱᱟᱹᱜ ᱢᱟᱨᱟᱝ ᱢᱟᱨᱟᱝ ᱦᱟᱨᱟ ᱠᱟᱱᱛᱮ ᱚᱱᱛᱮ ᱫᱚ ᱟᱯᱮ ᱫᱚ?
ᱦᱮᱸ ᱚᱱᱠᱟ ᱢᱟᱱᱮ ᱜᱷᱩᱴᱩ ᱦᱟᱥᱟ ᱠᱚᱨᱮᱫ ᱫᱚ ᱨᱚᱦᱚᱭ ᱫᱚ ᱜᱟᱱᱚᱜᱼᱟ ᱮᱱᱠᱷᱟᱱ ᱚᱱᱮ ᱡᱟᱦᱟ ᱵᱟᱹᱭᱦᱟᱹᱲ ᱦᱟᱥᱟ ᱠᱚ ᱢᱮᱱᱟᱜ ᱛᱟᱞᱮᱭᱟ ᱚᱱᱟ ᱠᱚᱨᱮ ᱫᱚ ᱢᱟᱱᱮ ᱨᱚᱦᱚᱭ ᱫᱚ ᱮᱠᱫᱚᱢ ᱜᱮ ᱵᱟᱝ ᱜᱟᱱᱚᱜᱼᱟ
ᱚ ᱟᱪᱪᱷᱟ ᱟᱪᱪᱷᱟ
ᱦᱮᱸ ᱛᱟᱦᱚᱞᱮ ᱱᱚᱣᱟ ᱫᱟᱜ ᱡᱟᱹᱯᱩᱫ ᱛᱟᱭᱛᱚ ᱚᱠᱟ ᱥᱮᱫ ᱫᱚ ᱡᱟᱹᱯᱩᱫ ᱫᱟ ᱚᱠᱟ ᱥᱮᱫ ᱫᱚ ᱵᱟᱝ ᱱᱤᱭᱟᱹ ᱡᱟᱹᱯᱩᱫ ᱯᱩᱨᱮ ᱟᱯᱮᱥᱮᱫ ᱵᱚᱨᱥᱟ ᱞᱟᱜᱟᱣ ᱟᱠᱟᱱᱟ ᱥᱮ ᱵᱟᱝ
ᱦᱮᱸ ᱢᱤᱫ ᱵᱟᱨ ᱫᱚᱠᱚ ᱨᱚᱦᱚᱭ ᱵᱟᱲᱟ ᱟᱠᱟᱫ ᱜᱮᱭᱟ ᱦᱟᱸᱜ ᱟᱨ ᱟᱞᱮᱭᱟᱜ ᱠᱷᱟᱱ ᱵᱟᱞᱮ ᱨᱚᱦᱚᱭ ᱠᱟᱫᱟ ᱱᱚᱜᱚᱭ ᱢᱟᱱᱮ ᱱᱚᱜᱚᱭ ᱡᱟᱦᱟ ᱪᱟᱸᱫᱳ ᱪᱟᱞᱟᱜ ᱠᱟᱱᱟ ᱟᱨᱠᱤ ᱱᱚᱣᱟ ᱪᱟᱸᱫᱳ ᱫᱚ ᱦᱟᱸᱜ ᱵᱟᱝᱞᱮ ᱨᱚᱦᱚᱭᱟ᱾ ᱟᱨ ᱦᱤᱡᱩᱜ ᱠᱟᱱ ᱪᱟᱸᱫᱳ ᱨᱚᱦᱚᱭ ᱫᱚᱞᱮ ᱟᱨᱟᱢᱵᱚᱭᱟ
ᱟᱪᱪᱷᱟ ᱟᱪᱪᱷᱟ ᱵᱷᱟᱜᱮᱭᱟ ᱟᱨᱠᱤ ᱛᱟᱦᱚᱞᱮ ᱟᱯᱮᱫᱚ ᱚᱱᱛᱮ ᱫᱚ ᱚ ᱱᱚᱜᱼᱚᱭ ᱡᱮ ᱛᱚᱞᱟ ᱠᱚᱯᱮ ᱜᱤᱰᱤ ᱠᱮᱫᱟ ᱥᱮ ᱱᱚᱜᱼᱚᱭ ᱦᱩᱲᱩ ᱠᱚᱯᱮ ᱨᱚᱦᱚᱭ ᱞᱟᱹᱜᱤᱫ ᱛᱟᱦᱞᱮ ᱪᱮᱫ ᱠᱚᱛᱮ ᱯᱮ ᱥᱤᱭᱮᱫ ᱛᱮ ᱚᱝᱠᱟ ᱰᱟᱝᱨᱟ ᱱᱟᱦᱮᱞ ᱠᱚᱛᱮ ᱥᱮ ᱚᱝᱠᱟ ᱴᱟᱠᱴᱟᱨ ᱠᱚᱛᱮ ᱥᱮ ᱦᱮᱱ ᱴᱟᱠᱴᱟᱨ ᱠᱚᱛᱮ ᱥᱮ ᱠᱩᱰᱤᱛᱮ ᱠᱚᱵᱟᱜ ᱠᱟᱛᱮ ᱯᱮ ᱞᱚᱥᱚᱫᱮᱛ ᱛᱮ
ᱵᱟᱝ ᱵᱟᱝ ᱠᱩᱰᱤᱛᱮ ᱢᱟ ᱦᱟᱜ ᱟᱲᱮ ᱢᱟᱱᱮ ᱵᱷᱤᱛᱟᱹ ᱥᱮ ᱪᱮᱫ ᱠᱚ ᱢᱮᱱᱟ ᱚᱱᱟ ᱠᱚᱜᱮ ᱠᱚ ᱢᱟᱠ ᱜᱮᱭᱟ ᱟᱨ ᱰᱟᱝᱨᱤ ᱱᱟᱦᱮᱞ ᱜᱟᱱᱚᱜᱼᱟ ᱟᱞᱮ ᱥᱮᱫ ᱫᱚ ᱢᱟᱱᱮ ᱩᱱᱟᱹᱜ ᱫᱚ ᱵᱟᱝ ᱧᱮᱞᱚᱜ ᱠᱟᱱᱟ ᱟᱨᱠᱤ ᱚᱱᱟ ᱨᱮᱛᱚ ᱵᱮᱥᱤ ᱚᱠᱛᱚ ᱦᱚᱸᱭ ᱡᱚᱢᱟ ᱚᱱᱟ ᱥᱟᱶᱛᱮ ᱢᱟᱱᱮ ᱛᱮᱦᱤᱧ ᱡᱩᱫᱤᱢ ᱥᱤ ᱠᱟᱜᱼᱟ ᱵᱟᱨ ᱯᱮ ᱫᱤᱱ ᱯᱚᱨᱮ ᱚᱱᱟ ᱨᱮᱫᱚ ᱨᱚᱦᱚᱭ ᱜᱟᱱᱚᱜᱼᱟ ᱛᱚ ᱟᱫᱚ ᱱᱟ ᱠᱚ ᱠᱷᱟᱹᱛᱤᱨ ᱛᱮ ᱢᱟᱱᱮ ᱩᱱᱟᱹᱜ ᱰᱟᱝᱨᱤ ᱱᱟᱦᱮᱞ ᱫᱚ ᱵᱟᱝ ᱠᱚ ᱵᱮᱣᱦᱟᱨ ᱫᱟ ᱵᱮᱥᱤ ᱫᱚ ᱚᱱᱮ ᱴᱟᱠᱴᱟᱨ ᱜᱮ ᱠᱚᱢ ᱚᱠᱛᱚᱨᱮ ᱟᱨᱠᱤ ᱟᱨ ᱟᱹᱰᱤ ᱩᱛᱟᱹᱨ ᱠᱷᱮᱛ ᱠᱚᱭ ᱥᱤᱭᱟ ᱚᱱᱟ ᱥᱟᱶᱛᱮ ᱵᱟᱨ ᱯᱮ ᱫᱤᱱ ᱥᱤ ᱞᱮᱠᱷᱟᱡ ᱜᱮ ᱚᱱᱟ ᱨᱮᱫᱚ ᱦᱳᱲᱳ ᱨᱚᱦᱚᱭ ᱜᱟᱱᱚᱜᱼᱟ᱾
ᱟᱪᱪᱷᱟ ᱟᱪᱪᱷᱟ ᱟᱪᱪᱷᱟ ᱟᱫᱚ ᱵᱷᱟᱹᱞᱤ ᱜᱮ ᱢᱟᱱᱮ ᱟᱯᱮ ᱫᱚ ᱛᱟᱦᱞᱮ ᱱᱚᱝᱠᱟᱭ ᱫᱟᱯᱮ ᱢᱚᱱᱮ ᱠᱟᱜ ᱢᱮ ᱡᱩᱫᱤ ᱫᱟᱜ ᱠᱮᱫᱟᱭ ᱟᱫᱚ ᱢᱟᱱᱮ ᱞᱟᱦᱟ ᱠᱷᱚᱱᱜᱮ ᱥᱤ ᱠᱟᱛᱮ ᱠᱷᱮᱛ ᱦᱮᱱᱟᱜ ᱛᱟᱯᱮᱭᱟ ᱥᱮ ᱚᱱᱠᱟ ᱟᱨ ᱯᱩᱲᱭᱟᱹ ᱠᱷᱮᱛ ᱜᱮ ᱥᱤ ᱠᱟᱛᱮ ᱴᱟᱠᱴᱟᱨ ᱛᱮ ᱯᱮ ᱞᱚᱥᱚᱫ ᱟᱨᱠᱤ
ᱦᱮᱸ ᱵᱟᱝ ᱵᱟᱝ ᱯᱳᱭᱞᱩ ᱫᱚ ᱚᱱᱠᱟ ᱥᱤ ᱠᱟᱜᱼᱟ ᱞᱮ ᱛᱟᱯᱚᱨᱮ ᱚᱱᱮ ᱡᱟᱦᱟᱸ ᱦᱟᱥᱟ ᱠᱚ ᱠᱟᱹᱴᱤᱡ ᱞᱟᱹᱵᱤᱫᱚᱜᱼᱟ ᱚᱱᱟ ᱯᱚᱨᱮ ᱟᱨ ᱢᱤᱫ ᱫᱷᱟᱣ ᱠᱚ ᱥᱤᱭᱟᱜᱼᱟ ᱛᱟ ᱯᱚᱨᱮ ᱠᱚ ᱨᱚᱦᱚᱭ
ᱚ ᱚ ᱵᱷᱟᱞᱤ ᱜᱮ ᱚᱱᱟᱢᱟ ᱠᱷᱩᱯ ᱵᱷᱟᱜᱮ ᱡᱤᱱᱤᱥ ᱟᱞᱮ ᱥᱮᱫ ᱢᱟ ᱚᱱᱠᱟ ᱫᱚ ᱵᱟᱝ ᱢᱟᱱᱮ ᱟᱞᱮᱥᱮᱫ ᱢᱟ ᱫᱷᱤᱨᱤ ᱫᱤᱥᱚᱢ ᱟᱫᱚ ᱞᱟᱦᱟ ᱠᱷᱚᱱ ᱥᱤ ᱠᱟᱛᱮ ᱦᱚᱸ ᱯᱟᱪᱮ ᱡᱩᱫᱤ ᱵᱟᱭ ᱫᱟᱜᱼᱟ ᱟᱨᱠᱤ ᱟᱨ ᱟᱞᱮ ᱫᱚ ᱚᱱᱠᱟ ᱡᱚᱠᱷᱚᱱ ᱜᱮ ᱵᱚᱨᱥᱟ ᱞᱟᱜᱟᱜᱼᱟ ᱛᱚᱠᱷᱚᱱ ᱜᱮ ᱞᱚᱥᱚᱫ ᱫᱟ ᱟᱨ ᱵᱟᱠᱷᱟᱡ ᱫᱚ ᱚᱱᱠᱟ ᱫᱚ ᱵᱟᱝ ᱟᱨ ᱮᱢᱱᱤ ᱵᱟᱨᱜᱮ ᱠᱚᱨᱮ ᱫᱚ ᱮᱢᱱᱤ ᱥᱚᱵᱡᱤ ᱠᱚ ᱞᱮ ᱢᱟᱱᱮ ᱟᱞᱮ ᱫᱚ ᱵᱤᱥᱤᱨ ᱵᱷᱟᱜᱽ ᱜᱮ ᱮᱸ ᱵᱟᱝᱞᱮ ᱦᱩᱲᱩ ᱠᱚᱫᱚ ᱩᱱᱟᱹᱜ ᱫᱚ ᱵᱟᱝᱞᱮ ᱨᱚᱦᱚᱭ ᱨᱚᱦᱚᱭ ᱜᱮᱭᱟ ᱟᱨᱠᱤ ᱫᱟᱜ ᱵᱟᱝ ᱠᱷᱟᱹᱛᱤᱨ ᱛᱮ ᱮᱠᱷᱚᱱᱳ ᱚ ᱚᱜᱭ ᱡᱚᱢᱚᱱ ᱛᱚᱞᱟ ᱦᱚᱞᱟ ᱛᱳᱞᱟ ᱞᱮ ᱜᱤᱰᱤ ᱠᱟᱫᱟ ᱮᱠᱷᱚᱱᱳ ᱨᱚᱦᱚᱭ ᱦᱟᱯᱮ ᱛᱤᱥ ᱦᱳᱭᱳᱜᱼᱟ ᱛᱚᱵᱮ ᱞᱮ ᱨᱚᱦᱚᱭᱟ ᱟᱨᱠᱤ
ᱛᱟᱦᱞᱮ ᱟᱯᱮ ᱥᱮᱫ ᱫᱚ ᱚᱱᱠᱟ ᱢᱟᱱᱮ ᱥᱮᱨᱢᱟ ᱨᱮ ᱛᱤᱱ ᱫᱷᱟᱣ ᱦᱩᱲᱩ ᱨᱚᱦᱚᱭ ᱦᱩᱭᱩᱜ ᱛᱮ ᱵᱟᱨ ᱫᱷᱟᱣ ᱥᱮ ᱢᱤᱫ ᱫᱷᱟᱣ ᱜᱮ?
ᱦᱮᱸ ᱦᱮᱸ ᱟᱞᱮ ᱥᱮᱫ ᱫᱚ ᱵᱟᱨ ᱫᱷᱟᱣ ᱜᱮᱠᱚ ᱨᱚᱦᱚᱭ ᱚᱱᱮ ᱚ ᱢᱤᱫ ᱚᱠᱛᱚ ᱫᱚ ᱚᱱᱮ ᱨᱚᱦᱚᱭ ᱠᱟᱛᱮ ᱥᱟᱢᱴᱟᱣ ᱠᱮᱫᱟ ᱞᱮ ᱥᱟᱢᱴᱟᱣ ᱠᱟᱛᱮ ᱱᱤᱛᱚᱜ ᱟᱨᱦᱚᱸ ᱨᱚᱦᱚᱭ ᱨᱚᱦᱚᱭ ᱟᱞᱮ
ᱚᱸ
ᱟᱨ ᱪᱮᱫ ᱠᱚ ᱢᱮᱱᱟ ᱟᱯᱮ ᱫᱷᱤᱨᱤ ᱫᱤᱥᱚᱢ ᱫᱚ ᱦᱟᱸᱜ ᱫᱚᱢᱮ ᱠᱟᱹᱴᱤᱡ ᱤᱭᱟᱹ ᱧᱚᱜ ᱜᱮᱭᱟ᱾ ᱡᱟᱞᱟ ᱧᱚᱜ ᱜᱮᱭᱟ ᱟᱨᱠᱤ ᱫᱟᱜ ᱠᱚᱦᱚᱸ ᱵᱟᱝ ᱛᱤᱸᱜᱩ ᱛᱷᱤᱨᱚᱜᱼᱟ ᱟᱯᱮ ᱫᱚ ᱢᱟᱱᱮ ᱫᱚᱢᱮ ᱫᱟᱜ ᱞᱮᱠᱟ ᱠᱷᱟᱱ ᱛᱚᱵᱮᱱᱟ ᱦᱳᱲᱳ ᱠᱚᱯᱮ ᱨᱚᱦᱚᱭ ᱫᱟᱲᱮᱜᱼᱟ
ᱦᱮᱸ ᱦᱮᱸ ᱦᱮᱸ ᱟᱫᱚ ᱟᱞᱮ ᱫᱚ ᱥᱮᱨᱢᱟ ᱡᱟᱹᱲᱤ ᱛᱮᱫᱚ ᱩᱱᱤ ᱜᱮ ᱵᱷᱚᱨᱥᱟ ᱢᱟᱱᱮ ᱩᱱᱤ ᱡᱩᱫᱤ ᱵᱟᱭ ᱫᱟᱜ-ᱟ ᱛᱟᱦᱞᱮ ᱟᱞᱮᱭᱟᱜ ᱪᱟᱥ ᱵᱟᱝ ᱦᱳᱭᱳᱜᱼᱟ ᱟᱨ ᱵᱟᱠᱷᱟᱡ ᱡᱩᱫᱤ ᱫᱟᱜ ᱟᱭ ᱛᱚᱵᱮ ᱜᱮᱞᱮ ᱪᱟᱥ ᱫᱟᱲᱮᱭᱟᱜᱼᱟ ᱟᱞᱮ ᱫᱚ ᱢᱤᱫ ᱫᱷᱟᱣ ᱜᱮᱞᱮ ᱪᱟᱥᱟ ᱟ ᱚᱱᱠᱟ᱾ ᱥᱮᱨᱢᱟ ᱨᱮ ᱟᱨᱠᱤ ᱟᱯᱮ ᱫᱚ ᱥᱮᱨᱢᱟ ᱨᱮ ᱛᱤᱱ ᱫᱷᱟᱣ ᱯᱮ ᱪᱟᱥ ᱛᱮ
ᱟᱞᱮᱫ ᱫᱚ ᱵᱟᱨᱫᱷᱟᱹᱧ ᱞᱟᱹᱭ ᱠᱮᱫᱟ ᱢᱟᱱᱮ ᱫᱷᱚᱨᱚᱱ ᱫᱤᱱ ᱥᱮ ᱪᱮᱫ ᱠᱚ ᱞᱟᱹᱭᱟ ᱩᱱ ᱥᱳᱢᱳᱭ ᱢᱤᱫ ᱫᱷᱟᱣ ᱟᱨ ᱱᱚᱜᱼᱚᱭ ᱟᱥᱟᱲ ᱵᱚᱸᱜᱟ ᱢᱤᱫ ᱫᱷᱟᱣ ᱞᱮ ᱪᱟᱥᱟ ᱵᱟᱨ ᱫᱷᱟᱣ
ᱟᱫᱚ ᱟᱯᱮ ᱛᱟᱦᱞᱮ ᱚᱱᱠᱟ ᱢᱟᱱᱮ ᱠᱮᱱᱮᱞ ᱫᱟᱜ ᱠᱚᱛᱮ ᱦᱚᱸᱯᱮ ᱨᱚᱦᱚᱭ ᱜᱮᱭᱟ ᱵᱟᱝ ᱦᱳᱲᱳ ᱠᱚ
ᱦᱮᱸ ᱦᱮᱸ ᱟᱞᱮ ᱫᱚ ᱠᱮᱱᱮᱞ ᱫᱟᱜ ᱱᱤᱛᱳᱜ ᱫᱚ ᱟᱨ ᱡᱩᱫᱤ ᱚᱱᱠᱟ ᱫᱟᱜ ᱠᱚ ᱠᱟᱹᱴᱤᱡ ᱤᱭᱟᱹ ᱵᱟᱭ ᱫᱟᱜ-ᱟ ᱟᱨᱠᱤ ᱟᱫᱚ ᱠᱮᱱᱮᱞ ᱛᱮᱦᱚᱸ ᱚᱱᱠᱟ ᱫᱟᱜ ᱦᱚᱸ ᱯᱮ ᱫᱷᱟᱣ ᱠᱚ ᱟᱲᱟᱜᱟ᱾ ᱢᱟᱱᱮ ᱦᱚᱸᱜᱼᱚᱭ ᱤᱪᱟᱹᱜ ᱦᱤᱞᱟᱹᱢ ᱜᱟᱹᱛᱷᱤ ᱠᱚ ᱞᱟᱹᱴᱷᱩᱜ ᱚᱠᱛᱚ ᱨᱮ ᱟᱨ ᱚᱱᱟ ᱯᱚᱨᱮ ᱠᱟᱹᱴᱤᱡ ᱚᱱᱮ ᱯᱚᱴᱮ ᱥᱮ ᱪᱮᱫ ᱠᱚ ᱞᱟᱹᱭ-ᱟ ᱚᱱᱟ ᱠᱚ ᱩᱱ ᱥᱚᱢᱚᱭ ᱠᱟᱹᱴᱤᱡ ᱵᱤᱞᱤ ᱵᱤᱞᱤ ᱚᱠᱛᱚ ᱨᱮ ᱠᱟᱹᱴᱤᱡ ᱫᱟᱜ ᱠᱚ ᱟᱲᱟᱜ-ᱟ ᱚᱱᱠᱟ ᱯᱮ ᱫᱷᱟᱣ ᱟᱫᱚ ᱚᱱᱟ ᱛᱮᱜᱮ ᱪᱟᱥ ᱫᱚ ᱢᱟᱱᱮ ᱱᱤᱛᱚᱜ ᱫᱚ ᱦᱳᱭ ᱛᱟᱦᱞᱮ
ᱟᱹᱰᱤ ᱱᱟᱯᱟᱭ ᱛᱟᱦᱞᱮ ᱟᱯ ᱥᱮᱫ ᱫᱚ ᱛᱟᱦᱞᱮ ᱡᱚᱠᱷᱚᱱ ᱯᱮ ᱪᱟᱥᱟ ᱵᱟᱨ ᱥᱮᱨᱢᱟ ᱦᱳᱲᱳ ᱛᱟᱦᱞᱮ ᱪᱮᱫ ᱱᱚᱜᱼᱚᱭ ᱡᱮ ᱱᱤᱭᱟᱹ ᱵᱟᱨ ᱯᱮ ᱨᱚᱦᱚᱭ ᱞᱟᱹᱜᱤᱫ ᱪᱮᱫ ᱪᱮᱫ ᱦᱳᱲᱳ ᱯᱮ ᱨᱚᱦᱚᱭ ᱜᱮᱭᱟ ᱟᱯᱮ ᱥᱮᱫ ᱫᱚ?
ᱦᱮᱸ ᱟᱞᱮ ᱥᱮᱫ ᱫᱚ ᱚᱱᱮ ᱵᱟᱹᱲᱛᱤᱧ ᱧᱮᱞ ᱠᱟᱫᱟ ᱚᱱᱮ ᱥᱚᱨᱱᱚ ᱥᱮ ᱪᱮᱫ ᱠᱚ ᱢᱮᱱᱟ ᱚᱱᱟ ᱦᱳᱲᱳ ᱚᱱᱟ ᱥᱟᱶᱛᱮ ᱟᱨ ᱢᱤᱫ ᱴᱟᱝ ᱵᱟᱹᱧ ᱵᱟᱰᱟᱭ-ᱟ ᱧᱩᱛᱩᱢ ᱫᱚ ᱦᱟᱸᱜ ᱵᱤᱵᱤ ᱪᱮᱫ ᱠᱚ ᱞᱟᱹᱭ-ᱟ ᱦᱟᱸᱜ ᱦᱮᱸ ᱚᱱᱟ ᱠᱚ ᱚᱱᱟ ᱠᱚᱜᱮ ᱞᱮ ᱨᱚᱦᱚᱭ ᱜᱮᱭᱟ
ᱚᱸ
ᱟᱨ ᱪᱮᱫ ᱠᱚ ᱢᱮᱱᱟ ᱟᱯᱮ ᱥᱮᱫ ᱫᱚ ᱢᱟᱱᱮ ᱚᱱᱮ ᱡᱟᱦᱟᱸ ᱥᱚᱵᱽᱡᱤ ᱠᱚᱢ ᱢᱮᱱ ᱠᱮᱫᱟ ᱚᱱᱟ ᱠᱚᱫᱚ ᱪᱮᱫ ᱠᱚ ᱵᱟᱹᱲᱛᱤ ᱯᱮ ᱨᱚᱦᱚᱭ ᱜᱮᱭᱟ᱾
ᱟᱞᱮ ᱥᱮᱫ ᱫᱚ ᱥᱚᱵᱽᱡᱤ ᱵᱚᱞᱛᱮ ᱥᱚᱵᱡᱤ ᱫᱚ ᱱᱚᱣᱟ ᱞᱟᱹᱜᱤᱫ ᱛᱮᱞᱮ ᱨᱚᱦᱚᱭᱟ ᱢᱟᱱᱮ ᱱᱚᱜᱼᱚᱭ ᱡᱮ ᱱᱤᱛᱚᱜ ᱫᱟᱜ ᱜᱚᱫ ᱠᱟᱜ ᱠᱟᱱᱟ ᱫᱟᱜ ᱛᱚ ᱵᱟᱝ ᱛᱤᱸᱜᱩᱱᱟ ᱥᱮ ᱡᱟᱜᱮ ᱞᱚᱦᱚᱫᱚᱜᱼᱟ ᱱᱤᱛᱚᱜ ᱡᱮᱢᱚᱱ ᱥᱚᱵᱽᱡᱤ ᱞᱮ ᱨᱚᱦᱚᱭ ᱠᱟᱫᱟ ᱚᱱᱠᱟ ᱵᱮᱸᱜᱟᱲ ᱰᱷᱮᱸᱲᱚᱥ ᱛᱟᱨ ᱯᱚᱨᱮ᱾ ᱡᱷᱤᱸᱜᱟ. ᱵᱚᱨᱵᱚᱴ ᱴᱤ ᱚᱱᱟ ᱠᱚᱞᱮ ᱨᱚᱦᱚᱭ ᱠᱟᱫᱟ ᱱᱤᱛᱚᱜ ᱛᱚ ᱢᱟᱱᱮ ᱚᱱᱠᱟ ᱤᱭᱟᱹ ᱡᱟᱭᱜᱟ ᱨᱮᱛᱚ ᱩᱥᱩᱞ ᱡᱟᱭᱜᱟ ᱨᱮᱛᱚ ᱚᱱᱠᱟᱱᱟᱜ ᱥᱚᱵᱡᱤᱞ ᱞᱮ ᱨᱚᱦᱚᱭᱟ ᱡᱟᱦᱟᱸ ᱫᱚ ᱚᱱᱠᱟ ᱦᱳᱭᱳᱜᱼᱟ ᱟᱨᱠᱤ ᱥᱤᱡᱤᱱ ᱦᱤᱥᱟᱹᱵ ᱛᱮ ᱡᱟᱦᱟᱸ ᱠᱚ ᱡᱟᱭᱜᱟ ᱡᱟᱦᱟᱸ ᱠᱚ ᱡᱟᱭᱜᱟ ᱨᱮ ᱫᱟᱜ ᱵᱟᱝ ᱛᱤᱸᱜᱩᱱᱟ ᱡᱟᱭᱜᱟ ᱫᱚ ᱚᱱᱠᱟ ᱥᱤᱡᱤᱱ ᱦᱤᱥᱟᱹᱵ ᱛᱮ ᱥᱚᱵᱽᱡᱤ ᱞᱮ ᱨᱚᱦᱚᱭᱟ ᱵᱤᱥᱮᱥ ᱠᱚᱨᱮ ᱢᱟᱹᱨᱤᱪ ᱠᱚᱫᱚ ᱵᱤᱥᱤ ᱞᱮ ᱨᱚᱦᱚᱭ ᱜᱮᱭᱟ ᱢᱟᱹᱨᱤᱪ ᱠᱚ ᱚᱱᱠᱟ ᱢᱟᱨᱟᱹᱨᱤᱪ ᱛᱟᱯᱚᱨᱮ ᱚᱱᱠᱟ ᱵᱚᱨᱵᱚᱴᱤ ᱵᱤᱥᱤ ᱜᱮᱞᱮ ᱨᱚᱦᱚᱭᱟ ᱢᱟᱨᱤᱪ ᱵᱚᱨᱵᱚᱴᱤ ᱟᱨ ᱚᱱᱠᱟ ᱵᱮᱸᱜᱟᱲ ᱠᱚ ᱚᱱᱟ ᱠᱚᱫᱚ ᱜᱷᱩᱴ ᱧᱚᱜ ᱡᱟᱭᱜᱟ ᱨᱮᱜᱮ ᱵᱮᱥᱤ ᱦᱩᱭᱩᱜᱼᱟ ᱟᱨᱠᱤ
ᱦᱮᱸ
ᱟᱨ ᱦᱮᱸ ᱞᱮᱵᱤᱱ ᱢᱟ
ᱟᱢ ᱢᱟᱱᱮ ᱱᱚᱣᱟ ᱫᱚ ᱚᱲᱟᱜ ᱨᱮ ᱡᱚᱢ ᱞᱟᱹᱜᱤᱫ ᱜᱮ ᱥᱮ ᱱᱚᱣᱟ ᱫᱚ ᱢᱟᱱᱮ ᱵᱟᱡᱟᱨ ᱛᱮ ᱦᱚᱸ ᱤᱫᱤᱭᱟᱯᱮ ᱟᱨᱠᱤ ᱟᱠᱷᱨᱤᱧ ᱞᱟᱹᱜᱤᱫ
ᱟᱫᱚ ᱚᱱᱟ ᱫᱚ ᱚᱱᱮ ᱵᱟᱡᱟᱨ ᱠᱚ ᱢᱟᱱᱮ ᱦᱚᱯᱚᱱᱼᱦᱚᱯᱚᱱ ᱡᱟᱭᱜᱟ ᱠᱚᱨᱮ ᱫᱚ ᱵᱟᱝ ᱚᱱᱠᱟ ᱜᱚᱰᱟ ᱠᱚ ᱵᱟᱝ ᱦᱩᱭᱩᱜᱼᱟ ᱟᱞᱮᱥᱮᱫ ᱜᱚᱰᱟ ᱫᱚ ᱟᱸᱚᱢ ᱠᱟᱜ ᱜᱮᱭᱟᱵᱮᱱ ᱦᱚᱭᱛᱳ ᱠᱟᱹᱴᱤᱡ ᱠᱚᱢ ᱵᱮᱥᱤ ᱜᱚᱰᱟ ᱚᱱᱠᱟ ᱜᱚᱰᱟ ᱜᱚᱰᱟ ᱚᱱᱠᱟ ᱜᱚᱰᱟ ᱞᱮᱠᱟᱱ ᱡᱟᱭᱜᱟ ᱨᱮᱫᱚ ᱯᱩᱨᱟᱹ ᱜᱚᱰᱟ ᱜᱮ ᱵᱮᱸᱜᱟᱲ ᱞᱮ ᱨᱚᱦᱚᱭ ᱟᱠᱟᱫᱟ ᱚᱱᱠᱟ ᱟᱨᱚ ᱚᱱᱠᱟᱱ ᱢᱟᱱᱮ ᱜᱚᱰ ᱥᱚᱠᱲᱟ ᱞᱮᱠᱟᱱ ᱠᱚᱨᱮ ᱚᱱᱠᱟ ᱢᱟᱱᱮ ᱟᱫᱚ ᱟᱹᱠᱷᱨᱤᱧ ᱞᱟᱹᱜᱤᱫ ᱠᱤᱱᱛᱩ ᱟᱞᱮ ᱥᱮᱫ
ᱦᱮᱸ ᱦᱮᱸ
ᱩᱸ ᱦᱮᱸ ᱞᱟᱹᱭ ᱵᱤᱱ ᱢᱟ ᱨᱚᱲ ᱠᱟᱹᱴᱤᱡ ᱵᱟᱝ ᱟᱸᱡᱚᱢᱚᱜ ᱠᱟᱱᱟ ᱪᱮᱫ ᱠᱚ ᱢᱮᱱᱟ ᱟᱨ ᱦᱚᱜᱼᱚᱭ ᱱᱤᱛᱚᱜ ᱳᱫ ᱯᱩᱴᱠᱟᱹ ᱠᱚ ᱚᱱᱟ ᱠᱚ ᱧᱟᱢᱚᱜ ᱟᱥᱮ ᱵᱟᱝ ᱛᱟᱦᱚᱞᱮ ᱟᱯᱮᱥᱮᱫ ᱫᱚ